ᱦᱮᱞᱳ, ᱦᱮᱸ ᱥᱟᱹᱜᱩᱱ ᱥᱮᱛᱟᱜ ᱡᱚᱦᱟᱨ ᱜᱮ᱾
ᱦᱮᱸ ᱡᱚᱦᱟᱨ ᱜᱮ, ᱪᱮᱫ ᱠᱚᱢ ᱪᱤᱠᱟᱹ ᱮᱫ ᱛᱮ?
ᱪᱮᱜᱮ ᱵᱟᱝ ᱱᱚᱜ-ᱚᱭ ᱱᱟᱥᱛᱟ ᱵᱟᱲᱟ ᱠᱟᱛᱮᱜ ᱱᱚᱜᱚᱭ ᱨᱚᱯᱚᱲ ᱦᱩᱭᱩᱜ ᱠᱟᱱᱟ᱾
ᱚ, ᱦᱮᱸ ᱱᱟᱥᱛᱟ ᱠᱟᱛᱮᱫ ᱦᱚᱸᱜᱼᱚᱭ ᱮ ᱟᱭ ᱠᱚᱨᱮᱱᱟᱜ ᱠᱟᱹᱢᱤ ᱵᱟᱲᱟᱭ ᱦᱩᱭᱩᱜ ᱠᱟᱱᱟ ᱱᱟᱥᱛᱟ ᱵᱟᱲᱟ ᱠᱟᱛᱮᱫ᱾
ᱚ, ᱟᱪᱪᱷᱟ᱾
ᱪᱮᱫ ᱠᱚ ᱵᱤᱱ ᱪᱤᱠᱟᱹᱭᱮᱫ ᱛᱮ?
ᱪᱮᱫ ᱜᱮ ᱵᱟᱝ, ᱚᱲᱟᱣ ᱠᱚᱨᱮ ᱜᱮ᱾ ᱡᱚᱢ ᱵᱟᱲᱟ ᱱᱟᱥᱛᱟ ᱵᱟᱲᱟ ᱠᱟᱛᱮ,
ᱚ, ᱚᱲᱟᱜ ᱠᱚᱨᱮ ᱯᱮ ᱠᱟᱹᱢᱤ ᱵᱟᱲᱟᱜ ᱠᱟᱱᱟ ᱥᱮ ᱪᱮᱫ?
ᱦᱮᱸ ᱦᱚᱸᱜ-ᱚᱭ ᱠᱟᱹᱢᱤ ᱵᱟᱲᱟ ᱦᱩᱭᱩᱜ ᱠᱟᱱᱟ ᱟᱱᱟᱡᱽ ᱵᱟᱲᱜᱮ ᱨᱮ ᱫᱚᱢᱮ ᱜᱷᱟᱥ ᱠᱟᱱᱟ ᱟᱫᱚ ᱦᱮᱲᱦᱮᱫ ᱠᱚ, ᱪᱟᱞᱟᱣ ᱦᱩᱭᱩᱜᱼᱟ ᱵᱟᱵᱟ ᱞᱮᱹᱭᱫᱟᱭ ᱦᱮᱲᱦᱮᱫᱟᱵᱚᱱ᱾
ᱚ,
ᱟᱫᱚ, ᱫᱟᱜ ᱟᱠᱟᱫᱟᱭ ᱥᱮ ᱟᱫᱚ ᱠᱷᱮᱛ ᱠᱚ ᱞᱟᱹᱵᱤᱜ ᱠᱟᱱᱟ ᱚᱱᱟᱡ ᱵᱟᱲᱜᱮ ᱠᱚ ᱫᱟᱜ ᱯᱟᱣᱟ ᱫᱚ ᱵᱟᱝ ᱦᱩᱭ ᱟᱠᱟᱱᱟ᱾ ᱛᱟᱦᱚᱞᱮ ᱱᱤᱛᱚᱜ ᱫᱚ ᱦᱮᱲᱦᱮᱫ ᱵᱷᱟᱜᱤ ᱡᱩᱛᱩᱜᱼᱟ᱾
ᱦᱮᱲᱦᱮᱫ ᱠᱚ ᱢᱚᱡᱚᱜᱼᱟ ᱮᱱᱮ ᱠᱷᱟᱱ ᱫᱟᱜ ᱚᱛ ᱠᱚ ᱞᱟᱹᱵᱤᱜ ᱠᱟᱱᱟ ᱡᱮᱦᱩᱛᱩ, ᱛᱳᱢᱟᱝ ᱱᱟᱥᱮᱱᱟᱜ ᱜᱚᱲ ᱛᱮᱜᱮ ᱞᱚᱜᱚᱱ ᱛᱮ ᱵᱚᱡᱚᱜᱼᱟ ᱜᱷᱟᱸᱥ ᱠᱚ ᱛᱟᱥᱟᱜ ᱠᱚ᱾
ᱦᱩᱸ,
ᱚ, ᱚᱠᱟ ᱠᱚ ᱚᱱᱛᱮ ᱫᱟᱬᱟᱱ ᱠᱚᱢ ᱪᱟᱞᱟᱣ ᱵᱟᱲᱟᱣ ᱠᱟᱱᱟ ᱚᱠᱟ ᱢᱚᱡᱽ ᱧᱚᱜ ᱡᱟᱭᱜᱟ ᱟᱯᱮ ᱚᱱᱛᱮᱱᱟᱜ᱾
ᱦᱩᱸ, ᱵᱟᱝ ᱤᱧ ᱫᱚ ᱫᱟᱲᱟᱱ ᱫᱚ ᱫᱩ ᱵᱟᱹᱧ ᱠᱩᱥᱤᱭᱟᱜᱼᱟ ᱟᱢ ᱟᱭᱳ ᱵᱟᱵᱟ ᱩᱱᱠᱤᱱ ᱥᱟᱸᱶ ᱜᱮ ᱪᱟᱞᱟᱭ ᱜᱤᱧ ᱠᱩᱥᱤᱭᱟᱜ ᱜᱮᱭᱟ ᱡᱮ ᱱᱚᱝᱠᱟ ᱜᱟᱛᱮ ᱥᱟᱶ ᱪᱟᱞᱟᱣ ᱱᱟᱹᱝ᱾ ᱩᱱᱟᱹᱜ ᱮᱠᱴᱟ ᱫᱚ ᱤᱭᱟᱹ ᱵᱟᱹᱧ ᱵᱩᱡᱟ᱾ ᱪᱟᱞᱟᱣ ᱠᱚᱦᱚᱸ ᱢᱟᱱᱮ ᱤᱭᱟᱹ ᱵᱷᱚᱨᱥᱟ ᱥᱟᱺᱦᱤᱡ ᱦᱚᱸ ᱜᱟᱛᱮ ᱠᱚ ᱥᱟᱶ ᱦᱚᱸ ᱡᱚᱛᱚᱭ ᱩᱱᱤ, ᱵᱷᱟᱹᱜᱤ ᱜᱟᱛᱮ ᱛᱟᱦᱮᱸᱱ ᱛᱟᱢ ᱨᱮᱦᱚᱸ ᱩᱱᱟᱹᱜ ᱫᱚ ᱵᱚᱨᱥᱟ ᱵᱟᱹᱧ ᱵᱩᱡᱟ ᱡᱮ ᱟᱭᱳ ᱵᱟᱵᱟ ᱛᱟᱹᱠᱤᱱ ᱡᱚᱛᱚ ᱴᱟᱧ ᱵᱩᱡᱠᱤᱱᱟ᱾ ᱥᱮ ᱪᱟᱞᱟᱣ ᱞᱮᱱ ᱠᱷᱟᱱᱤᱧ ᱡᱟᱦᱟᱸᱱᱟᱜ ᱜᱮ ᱦᱩᱭᱩᱜᱼᱟ ᱩᱱᱠᱤᱱ ᱠᱤᱱ ᱧᱮᱞᱤᱧᱟ ᱡᱮ ᱵᱚᱭᱦᱟ ᱥᱟᱶ ᱪᱟᱞᱟᱣ ᱨᱮᱦᱚᱸ ᱴᱷᱤᱠ ᱜᱮᱭᱟ᱾
ᱦᱩᱸ, ᱚᱱᱠᱟ ᱡᱟᱦᱟᱱᱟᱜ ᱰᱮᱢ ᱠᱚ ᱱᱚᱣᱟ ᱵᱩᱨᱩ ᱧᱮᱞ ᱚᱱᱠᱟ?
ᱵᱟᱝ ᱜᱮ᱾
ᱛᱚ ᱢᱟᱱᱮ ᱡᱟᱦᱟᱸ ᱥᱮᱫ ᱮᱢ ᱪᱟ ᱢᱟᱱᱮ ᱟᱭᱳ ᱼᱵᱟ ᱟᱭᱳᱼᱵᱟ ᱥᱟᱸᱶ ᱛᱮᱜᱮ᱾ ᱦᱩᱸ,
ᱡᱟᱦᱟᱱᱟᱜ ᱫᱩᱠ ᱛᱚᱠᱷᱚᱱ ᱵᱚᱭᱦᱟ ᱥᱟᱶ ᱪᱟᱞᱟᱜ ᱦᱩᱭᱩᱜ ᱜᱮᱭᱟ᱾
ᱟᱞᱮ ᱥᱮᱫ ᱫᱚ, ᱦᱮᱸ ᱪᱮᱫ ᱵᱤᱱ ᱞᱟᱹᱭ ᱮᱫ ᱛᱟᱦᱮᱸᱫ?
ᱛᱟᱦᱚᱞᱮ ᱦᱮᱸ ᱟᱢᱫᱚᱢ ᱪᱟᱞᱟᱣ ᱵᱟᱲᱟ ᱟᱠᱟᱱ ᱜᱮᱭᱟ ᱥᱮ ᱪᱮᱫ ᱫᱟᱬᱟ ᱠᱚ?
ᱦᱮᱸ ᱪᱟᱞᱟᱣ ᱵᱟᱲᱟ ᱠᱟᱱ ᱜᱤᱭᱟᱹᱧ ᱤᱧᱫᱚ ᱫᱟᱬᱟ ᱠᱚ᱾ ᱦᱮᱸ ᱱᱤᱛᱚᱜ ᱫᱚ ᱱᱚᱛᱮ ᱵᱟᱸᱠᱩᱲᱟ ᱥᱮᱫ ᱨᱮ ᱡᱮ ᱢᱤᱱᱟᱹᱧᱟ ᱛᱚ ᱵᱟᱸᱠᱩᱲᱟ ᱨᱮᱱᱟᱜᱼᱼ ᱮᱱᱛᱮ ᱢᱚᱡᱽ ᱧᱚᱜ ᱡᱟᱭᱜᱟ ᱫᱚ ᱥᱩᱥᱩᱱᱤᱭᱟᱹ ᱵᱩᱨᱩ ᱛᱟᱯᱚᱨᱮ ᱢᱮᱱᱟᱜᱼᱟ ᱚᱱᱛᱮ ᱢᱩᱠᱩᱴᱢᱩᱱᱤᱯᱩᱨ ᱰᱮᱢ ᱚᱱᱟ ᱡᱟᱭᱜᱟᱼᱼ ᱛᱚ ᱥᱩᱥᱩᱱᱤᱭᱟᱹ ᱵᱩᱨᱩ ᱨᱮ ᱧᱮᱞ ᱡᱚᱝ ᱡᱟᱭᱜᱟ ᱞᱮᱠᱟ ᱫᱚ ᱢᱚᱡᱽ ᱜᱮ ᱧᱮᱞᱚᱜᱼᱟ ᱟᱨ ᱰᱮᱢ ᱨᱮᱫᱚ ᱚᱱᱠᱟ ᱰᱮᱢ ᱢᱮᱱᱟᱜᱼᱟ ᱫᱟᱜ ᱢᱮᱱᱟᱜᱼᱟ᱾ ᱛᱟᱯᱚᱨᱮ ᱢᱤᱫᱴᱟᱝ ᱪᱷᱳᱴᱚ ᱧᱚᱜ ᱢᱤᱫᱴᱟᱝ ᱯᱟᱨᱠ ᱢᱮᱱᱟᱜᱼᱟ᱾ ᱫᱚ ᱮᱸ ᱢᱩᱠᱩᱴᱢᱚᱱᱩᱱᱤ ᱯᱩᱨ ᱫᱚ ᱥᱴᱟᱰᱤ ᱡᱚᱠᱷᱚᱱ ᱥᱴᱟᱰᱤ ᱞᱟᱹᱜᱤᱫ ᱪᱟᱞᱟᱣ ᱦᱩᱭ ᱞᱮᱱᱟ᱾ ᱻ
ᱟᱪᱪᱷᱟ
ᱦᱮᱸ ᱟᱨ ᱚᱱᱛᱮ ᱩᱲᱤᱥᱟ ᱥᱮᱫ ᱨᱮ ᱢᱮᱱᱟᱜᱼᱼ ᱦᱩᱸ ᱥᱩᱞᱮᱯᱟᱨ ᱰᱮᱢ ᱟᱸᱡᱚᱢ ᱠᱟᱫᱟ ᱵᱤᱱ?
ᱫᱚ ᱟᱸᱡᱚᱢ ᱠᱚᱫᱚ ᱵᱟᱹᱱᱩᱜᱼᱟ ᱢᱤᱫᱴᱟᱝ ᱠᱟᱛᱷᱟ ᱞᱤᱧ ᱢᱮᱱᱮᱫ ᱛᱟᱦᱮᱸᱫ?
ᱦᱮᱸ ᱞᱟᱹᱭ ᱢᱮ?
ᱟᱵᱮᱱᱟᱜ ᱟᱵᱮᱱᱟᱜ ᱟᱣᱟᱡᱽ ᱫᱚᱢᱮ ᱢᱟᱱᱮ ᱡᱟᱦᱟᱸ ᱟᱵᱮᱱ ᱛᱚᱨᱚᱯ ᱠᱷᱚᱱ ᱫᱚᱢᱮ ᱟᱣᱟᱡᱽ ᱦᱤᱡᱩᱜ ᱠᱟᱱᱟ᱾
ᱦᱳᱭ ᱦᱳᱭ ᱫᱟᱭ ᱚᱱᱠᱟ,
ᱦᱮᱸ
ᱱᱤᱛᱳᱜ ᱢᱚᱡᱽ ᱜᱮ ᱟᱸᱡᱚᱢᱚᱜ ᱠᱟᱱᱟ᱾
ᱦᱮᱸ ᱱᱤᱛᱚᱜ ᱵᱚᱨᱚᱱ ᱴᱷᱤᱠ ᱜᱮ ᱟᱸᱡᱚᱢᱚᱜ ᱠᱟᱱᱟ᱾
ᱦᱮᱸ ᱟᱫᱚ ᱚᱱᱠᱟ ᱜᱮ ᱥᱩᱞᱮᱯᱟᱨ ᱰᱮᱢ ᱩᱲᱤᱥᱟ ᱡᱟᱯᱟᱜ ᱨᱮ ᱢᱟᱱᱮ ᱟᱞᱮᱥᱮᱫ ᱫᱚ, ᱩᱲᱤᱥᱟ ᱧᱚᱜ ᱜᱮ ᱥᱩᱨ ᱜᱮᱭᱟ ᱛᱟᱞᱮ ᱛᱚ ᱟᱫᱚ ᱦᱮᱸ ᱚᱱᱛᱮ ᱨᱮᱼᱼ ᱢᱮᱱᱟᱜ ᱟᱠᱟᱫᱟ ᱢᱚᱡᱽ ᱜᱮ ᱡᱮᱢᱚᱱ ᱟᱜᱼᱼ ᱢᱚᱡᱽ ᱜᱮᱭᱟ ᱟᱹᱰᱤ ᱯᱟᱹᱦᱤᱞ ᱠᱷᱚᱱᱟᱜ ᱢᱮᱱᱟᱜ ᱟᱠᱟᱫᱟ ᱛᱚ ᱚᱱᱟ ᱰᱮᱢ ᱫᱚ ᱟᱹᱰᱤᱼᱼ ᱢᱚᱡᱽ ᱜᱮ ᱫᱚ ᱫᱷᱤᱨᱤ ᱪᱟᱹᱴᱱᱤ ᱠᱚᱨᱮ ᱚᱞ ᱢᱮᱱᱟᱜᱼᱟ ᱟᱹᱰᱤ ᱞᱮᱠᱟᱱᱟᱜ ᱚᱱᱠᱟᱱᱟᱜ ᱨᱟᱭ ᱨᱤᱛ ᱠᱚ ᱢᱮᱱᱟᱜ ᱟᱠᱟᱫᱟ᱾
ᱦᱳᱭ
ᱟᱹᱵᱤᱱ ᱚᱲᱟᱜ ᱠᱚᱨᱮ ᱪᱮᱫ ᱠᱚᱵᱤᱱ ᱪᱤᱠᱟᱹ ᱵᱟᱲᱟᱭᱮᱫᱟ ᱚᱱᱠᱟ?
ᱱᱚᱝᱠᱟ ᱫᱚ ᱪᱮᱫ ᱵᱟᱝ? ᱵᱟᱵᱟ ᱜᱨᱚᱦᱚᱭ ᱦᱩᱭᱩᱜᱳᱜᱼᱟ ᱵᱟᱲᱜᱮ ᱠᱚᱨᱮ ᱠᱟᱹᱢᱤ ᱠᱚ ᱟᱱᱟᱡ ᱵᱟᱲᱜᱮ ᱠᱚᱨᱮ ᱟᱨ ᱱᱤᱝᱠᱟᱹ ᱫᱚ ᱪᱮᱫ ᱜᱮ ᱵᱟᱝ ᱪᱤᱠᱠᱟᱼᱟ, ᱪᱤᱠᱹᱭ ᱦᱩᱭᱩᱜ ᱜᱮᱭᱟ᱾
ᱚᱸᱻ ᱦᱮᱸ ᱚᱱᱠᱟ ᱜᱮ ᱟᱞᱟᱭ ᱦᱚᱸ ᱚᱱᱠᱟᱜᱮ ᱠᱟᱹᱢᱤ ᱵᱟᱲᱟ ᱠᱚᱫᱚ ᱵᱟᱹᱱᱩᱜᱼᱟ ᱪᱮᱫ ᱟᱫᱚ ᱤᱧ ᱫᱚ ᱦᱮᱸ ᱢᱮᱥ ᱠᱚᱨᱮ ᱜᱤᱧ ᱛᱟᱦᱮᱱ ᱜᱮᱭᱟ ᱛᱚ ᱚᱱᱟᱛᱮ ᱡᱚᱢ ᱟᱨ ᱡᱟᱹᱯᱤᱫ ᱚᱱᱠᱟ ᱠᱟᱹᱢᱤ ᱫᱚ ᱪᱮᱫ ᱵᱟᱹᱱᱩᱜᱼᱟ᱾
ᱛᱟᱦᱚᱞᱮ ᱪᱮᱫ ᱞᱟᱹᱜᱤᱫ ᱦᱮᱱᱟᱜ ᱵᱤᱱᱟ ᱡᱚᱢ ᱡᱟᱹᱯᱤᱫ ᱞᱟᱹᱜᱤᱫ ᱦᱮᱱᱟᱜ ᱵᱤᱱᱟ ᱥᱮ ᱡᱟᱦᱟᱱᱟᱜᱼᱼ ᱠᱚᱨᱟᱣ ᱞᱟᱹᱜᱤᱫ ᱚᱲᱟᱜ ᱦᱚᱲ ᱠᱚ ᱵᱷᱮᱡᱟ ᱟᱠᱟᱫ ᱵᱮᱱᱟ᱾
ᱦᱮᱸ ᱵᱟᱝ ᱜᱮ ᱚᱱᱠᱟ ᱡᱚᱢ ᱫᱚ ᱛᱚᱼᱼ ᱯᱟᱲᱦᱟᱜ ᱠᱚᱞᱮᱡᱽ ᱨᱮ ᱯᱟᱲᱦᱟᱣ ᱦᱩᱭᱩᱜᱼᱟ ᱛᱚ ᱚᱱᱟᱛᱮ ᱢᱮᱱᱟᱜ ᱞᱤᱧᱼᱟ ᱦᱮᱸ ᱥᱮ ᱵᱟᱝ ᱛᱟᱦᱚᱞᱮ
ᱦᱮᱞᱳ ᱦᱮᱞᱳ
ᱦᱮᱸ ᱞᱟᱹᱭ ᱫᱟᱞᱤᱧ ᱛᱚᱜ ᱟᱸᱡᱚᱢᱚᱜ ᱠᱟᱱᱟ ᱢᱚᱡ ᱧᱚᱜ
ᱟᱵᱮᱱᱟᱜ ᱫᱚᱢᱮ ᱯᱨᱚᱵᱞᱮᱢ ᱦᱩᱭᱩᱜ ᱠᱟᱱᱟ ᱟᱵᱮᱱ ᱥᱮᱫ ᱠᱷᱚᱱ᱾
ᱯᱨᱚᱵᱞᱮᱢ ᱫᱚ ᱦᱳᱭ ᱧᱚᱜ ᱮᱫᱟᱭ ᱛᱚ ᱚᱱᱟᱜᱮ ᱯᱨᱚᱵᱞᱮᱢ ᱫᱚ ᱠᱟᱹᱴᱤᱡ᱾
ᱦᱮᱸ
ᱞᱟᱹᱭᱫᱟᱞᱤᱧ ᱟᱯᱮ ᱚᱱᱛᱮ ᱚᱱᱠᱟᱱᱟᱜ ᱡᱮᱢᱚᱱ ᱟᱵᱚ ᱯᱨᱳᱜᱨᱟᱢ ᱠᱚ ᱦᱳᱭ ᱵᱟᱲᱟᱜ ᱜᱮᱭᱟ ᱥᱮ ᱵᱟᱝ ᱚᱱᱠᱟ
ᱦᱮᱸ ᱦᱩᱭ ᱫᱚ ᱦᱩᱭ ᱵᱟᱲᱟᱭᱮᱱ ᱜᱮᱭᱟ ᱦᱳᱭ ᱦᱩᱞ ᱢᱟᱦᱟ ᱤᱭᱟᱹ ᱟᱞᱮ ᱟᱛᱩ ᱠᱷᱚᱱ ᱠᱟᱴᱤᱡ ᱴᱩᱞᱟᱨᱮ ᱯᱟᱥᱮᱨ ᱴᱩᱞᱟ ᱨᱮ ᱦᱳᱭ ᱮᱱᱟ
ᱦᱮᱸ
ᱟᱫᱳ ᱪᱟᱞᱟᱣ ᱠᱚᱫᱚ ᱵᱟᱝ ᱦᱩᱭ ᱞᱮᱱ ᱜᱮᱭᱟ᱾
ᱦᱮᱸ ᱚᱸ ᱪᱮᱫ ᱠᱟ ᱯᱮ ᱢᱟᱱᱟᱣ ᱠᱮᱫᱟ ᱵᱟᱢ ᱪᱟᱣ ᱟᱠᱟᱱᱛᱮ᱾
ᱩᱸ ᱛᱚᱠᱷᱚᱱ ᱪᱟᱞᱟᱣ ᱫᱚ ᱦᱳᱭ ᱞᱮᱱᱟ ᱟᱞᱮ ᱟᱛᱩ ᱨᱮᱜᱮ ᱟᱞᱮ ᱟᱹᱛᱩ ᱨᱮᱫᱚ ᱥᱩᱫᱩ ᱵᱚᱸᱜᱟ ᱵᱩᱨᱩ ᱜᱮ ᱦᱩᱭᱱᱟ ᱟᱞᱮ ᱫᱚᱛ ᱠᱟᱹᱴᱤᱡ ᱜᱮᱛᱟᱞᱮᱭᱟ ᱥᱮ ᱟᱞᱮ ᱵᱚᱸᱜᱟ ᱵᱩᱨᱩ ᱠᱮᱫᱟ ᱠᱚ ᱚᱱᱟᱜᱮ ᱦᱩᱭᱱᱟ ᱟᱫᱚ ᱚᱱᱟ ᱤᱭᱟᱹ ᱠᱟᱛᱮᱜ ᱫᱚ ᱟᱫᱚ ᱵᱟᱞᱛᱤ ᱫᱚ ᱵᱟᱝ ᱦᱩᱭ ᱞᱮᱱᱟ᱾
ᱚᱸ ᱚᱸ ᱟᱫᱚ ᱚᱸᱰᱮ ᱠᱚᱞᱮᱡᱽ ᱨᱮᱜᱮ ᱢᱟᱱᱟᱣ ᱵᱟᱲᱟ ᱦᱩᱭᱱᱟ ᱢᱚᱡᱽ ᱜᱮ ᱴᱟᱢᱟᱠ ᱛᱩᱢᱫᱟᱜ ᱠᱚ ᱟᱛᱮᱜ ᱛᱟᱯᱚᱨᱮ ᱚᱱᱠᱟᱜᱮ ᱪᱷᱳᱴᱳ ᱠᱷᱟᱴᱳ ᱢᱤᱫᱴᱟᱝ ᱠᱚᱞᱮᱡᱽ ᱨᱮ ᱥᱟᱯᱲᱟᱣᱱᱟ ᱡᱮᱢᱚᱱ ᱛᱳ ᱩᱱ ᱛᱤᱨᱤᱥ ᱡᱩᱱ ᱞᱮᱠᱟ ᱦᱩᱞ ᱫᱤᱱ ᱞᱮᱠᱟ ᱮᱱᱮᱡ ᱥᱮᱨᱮᱧ ᱫᱚ ᱵᱟᱝ ᱜᱟᱱᱚᱜᱼᱟ ᱛᱳ ᱡᱮ ᱯᱚᱨᱚᱵᱽ ᱜᱨᱟᱢ ᱦᱩᱭᱩᱜ ᱟᱥᱮ ᱚᱱᱠᱟ ᱫᱚ ᱵᱟᱝ ᱚᱱᱠᱟ ᱚᱱᱚᱲᱦᱮᱸ ᱡᱟᱦᱟᱸᱭ ᱤᱭᱟᱹ ᱚᱱᱟ ᱤᱫᱤ ᱠᱟᱛᱮᱫ ᱢᱤᱫ ᱵᱟᱨ ᱠᱟᱛᱷᱟᱭ ᱞᱟᱹᱭᱟ᱾ ᱚᱱᱠᱟᱜᱮ ᱢᱟᱱᱟᱣ ᱦᱩᱭᱱᱟ ᱟᱨ ᱢᱤᱫ ᱥᱮᱨᱮᱧ ᱵᱚᱸᱜᱟ ᱥᱮᱨᱮᱧ ᱠᱚ ᱦᱩᱞ ᱢᱟᱱᱮ ᱛᱤᱨᱤᱥᱮ ᱡᱩᱱ ᱨᱮᱱᱟᱜ ᱚᱱᱠᱟ ᱠᱟᱛᱮᱫ ᱪᱷᱳᱴᱳ ᱠᱷᱟᱴᱳ ᱢᱤᱫᱴᱟᱝ ᱢᱟᱱᱟᱣ ᱦᱩᱭ ᱮᱱᱟ᱾
ᱟᱪᱪᱷᱟ
ᱦᱩᱸ ᱟᱨ ᱱᱚᱜᱼᱚᱭ ᱧᱮᱞᱚᱜ ᱠᱟᱱᱟ ᱡᱮ ᱮᱸ ᱦᱩᱞ ᱢᱟᱦᱟ ᱨᱮᱦᱚᱸ ᱟᱹᱰᱤᱜᱟᱱ ᱡᱟᱭᱜᱟᱨ ᱨᱮ ᱚᱨᱠᱮᱥᱴᱟᱨ। ᱠᱚ ᱦᱩᱭᱩᱜ ᱠᱟᱱᱟ ᱯᱨᱳᱜᱨᱟᱢ ᱠᱚ ᱦᱩᱭᱩᱜ ᱠᱟᱱᱟ᱾ ᱨᱟᱹᱥᱠᱟᱹᱭ ᱫᱟᱠᱚ ᱢᱟᱭᱤᱠ ᱵᱚᱠᱥ ᱫᱟᱠᱚ। ᱚᱱᱛᱮ ᱫᱚ ᱮᱸ ᱴᱷᱤᱠ ᱜᱮᱭᱟ ᱢᱟᱭᱤᱠ ᱵᱚᱠᱥ ᱴᱷᱤᱠ ᱜᱮᱭᱟ ᱛᱚ ᱢᱟᱭᱤᱠ ᱵᱚᱠᱥ ᱛᱮ ᱮᱱᱮᱡ ᱫᱟ ᱚᱱᱟᱠᱤ ᱢᱚᱡᱽ ᱟᱹᱵᱤᱱᱟᱜ ᱢᱚᱛ ᱞᱮᱠᱟᱛᱮ ᱚᱱᱟᱠᱤ ᱵᱷᱟᱹᱜᱤ ᱵᱷᱟᱹᱜᱤ ᱠᱟᱹᱢᱤ ᱤᱡᱟᱹ ᱠᱟᱱᱟᱢ ᱵᱷᱟᱜᱮ ᱠᱚ ᱠᱟᱹᱢᱤᱭᱮᱫᱟ ᱚᱱᱛᱮ ᱫᱚ ᱛᱤᱨᱤᱥᱮ ᱡᱩᱱ ᱞᱮᱠᱟ ᱨᱮ?
ᱟᱹᱞᱤᱧᱟᱜ ᱢᱮᱱᱛᱮ ᱫᱚ ᱱᱚᱣᱟ ᱠᱚᱫᱚ ᱵᱷᱟᱜᱮ ᱫᱚ ᱵᱟᱝ ᱠᱟᱱ ᱜᱮᱭᱟ। ᱟᱨ ᱚᱱᱟ ᱛᱤᱨᱤᱥᱟ ᱡᱩᱱ ᱨᱮᱫᱚ ᱴᱟᱢᱟᱠ ᱛᱩᱢᱫᱟᱜ ᱟ ᱛᱮᱦᱚᱸ ᱮᱱᱮᱡ ᱫᱚ ᱵᱟᱝ ᱼᱼ ᱠᱟᱱ ᱜᱮᱭᱟ ᱛᱟᱨᱯᱚᱨᱮᱨ ᱫᱤᱱ ᱦᱤᱞᱚᱜ ᱮᱱᱮᱡ ᱢᱮ ᱨᱟᱹᱥᱠᱟᱹᱭ ᱢᱮ ᱚᱨᱠᱮᱥᱴᱟᱨ ᱫᱚᱦᱚᱭ ᱢᱮ। ᱡᱟᱦᱱᱟᱜ ᱜᱮ ᱫᱚᱦᱚᱭ ᱢᱮ ᱴᱷᱤᱠ ᱜᱮᱭᱟ ᱢᱟᱱᱟ ᱠᱤᱱᱛᱩ ᱚᱱᱟ ᱫᱤᱱ ᱨᱮᱫᱚ ᱵᱟᱝ ᱫᱚᱦᱚ ᱜᱮ ᱩᱥᱤᱛᱟ ᱟᱹᱞᱤᱧ ᱫᱚᱞᱤᱧ ᱢᱮᱱᱟ।
ᱦᱮᱸ ᱛᱳ ᱟᱹᱞᱤᱧ ᱦᱚᱸ ᱚᱱᱠᱟ ᱜᱮᱛᱚ ᱩᱱ ᱦᱤᱞᱚᱜ ᱫᱚ ᱢᱤᱫᱴᱟᱝ ᱫᱩᱠᱷ ᱨᱮᱱᱟᱜ ᱼᱼ ᱞᱟᱹᱲᱦᱟᱹᱭ ᱦᱩᱭ ᱞᱮᱱᱟ ᱛᱳ ᱟᱵᱚ ᱥᱟᱱᱛᱟᱲ ᱦᱚᱯ ᱩᱱᱟᱹᱜ ᱜᱟᱱ ᱢᱟᱱᱮ ᱚᱱᱟ ᱠᱷᱛᱤᱨ ᱨᱮ ᱢᱟᱭᱟᱢ ᱠᱚ ᱞᱤᱸᱜᱤ ᱞᱮᱫᱟ ᱠᱚ᱾ ᱚᱛᱚᱴᱟ ᱫᱩᱠᱷ ᱨᱮᱱᱟᱜ ᱼᱼ ᱡᱮ ᱠᱟᱱᱟ ᱛᱳ ᱚᱱᱟᱨᱮ ᱟᱵᱚᱵᱚ ᱨᱟᱹᱥᱠᱟᱹᱭᱮᱫᱟ ᱮᱱᱮᱡ ᱮᱫᱟᱵᱚ ᱯᱨᱳᱜᱨᱟᱢ ᱦᱩᱭ ᱦᱚᱪᱚᱭᱮᱫᱟ ᱵᱚ ᱠᱮᱥᱴᱟᱨ ᱵᱚ ᱦᱩᱭ ᱪᱚᱭᱮᱫᱟ ᱱᱚᱣᱟ ᱫᱚ ᱟᱵᱚ ᱟᱵᱚ ᱛᱮᱜᱮ ᱛᱳ ᱟᱵᱚᱣᱟᱜ ᱥᱟᱱᱛᱟᱲ ᱥᱚᱢᱟᱡᱽ ᱵᱚ ᱵᱟᱹᱲᱤᱡ ᱵᱟᱹᱲᱤᱡ ᱮᱫᱟ ᱥᱮ?
ᱦᱮᱸ
ᱟᱨ ᱱᱮᱛᱟᱨ ᱨᱮᱱ ᱟᱵᱚ ᱨᱮᱱ ᱢᱟᱹᱭ ᱵᱟᱹᱵᱩ ᱛᱟᱠᱚ ᱚᱱᱠᱟ ᱜᱮᱛᱚ ᱩᱸ ᱼᱼ ᱢᱟᱱᱮ ᱤᱛᱩᱱ ᱟᱥᱲᱟ ᱠᱚᱫᱚ ᱮᱠᱫᱚᱢ ᱵᱟᱠᱚ ᱪᱟᱞᱟᱜᱼᱟ᱾ ᱵᱚᱨᱪᱚᱱ ᱼᱼ ᱡᱟᱦᱟᱸ ᱠᱚᱨᱮ ᱯᱨᱳᱜᱨᱟᱢ ᱦᱩᱭᱩᱜᱼᱟ ᱢᱤᱫ ᱧᱤ ᱛᱮᱠᱚ ᱵᱮᱸᱜᱮᱫ ᱟᱸᱜᱟᱭᱟ᱾ ᱛᱚ ᱨᱮᱦᱚᱸ ᱚᱱᱟ ᱢᱤᱫ ᱥᱩᱨ ᱨᱮ ᱤᱛᱩᱱ ᱟᱥᱲᱟ ᱨᱮᱦᱚᱸ ᱮᱠᱫᱚᱢ ᱵᱟᱠᱚ ᱪᱟᱞᱟᱜᱼᱟ। ᱛᱮ ᱱᱚᱣᱟ, ᱱᱚᱣᱟ ᱦᱮᱸ ᱱᱚᱣᱟ ᱤᱫᱤ ᱠᱟᱛᱮ ᱟᱵᱤᱱ ᱪᱮᱫ ᱵᱤᱱ ᱞᱟᱹᱭᱟ?
ᱮᱢ ᱯᱟᱛᱟ ᱪᱷᱟᱛᱟ ᱚᱱᱟ ᱫᱚ ᱟᱹᱞᱤᱧ ᱫᱚᱞᱤᱧ ᱢᱮᱱᱟ ᱮᱸ ᱟᱭᱳ ᱵᱟᱵᱟ ᱼᱼ ᱨᱮᱜᱮ ᱟᱭᱳ ᱵᱟᱵᱟ ᱪᱮᱛᱟᱱ ᱨᱮᱜᱮ ᱵᱮᱥᱤᱜᱼᱟ᱾ ᱟᱭᱳ ᱵᱟᱵᱟ ᱡᱩᱫᱤ ᱼᱼ ᱠᱟᱹᱴᱤᱡ ᱛᱮ ᱜᱤᱫᱽᱨᱟᱹ ᱠᱚᱠᱚ ᱜᱟᱹᱭᱤᱰ ᱠᱮᱠᱚ ᱜᱮᱭᱟ ᱛᱟᱞᱦᱮ ᱱᱩᱱᱟᱹᱜ ᱫᱚ ᱵᱟᱝ ᱪᱟᱞᱟᱣ ᱠᱚᱜᱼᱟ ᱡᱮ ᱼᱼ ᱛᱩᱱ ᱟᱥᱲᱟ ᱵᱟᱹᱜᱤ ᱠᱟᱛᱮ ᱩᱱᱤ ᱯᱟᱛᱟ ᱪᱷᱟᱛᱟᱭ ᱫᱟᱬᱟᱱᱟ।
ᱦᱮᱸ
ᱠᱩᱲᱤ ᱜᱤᱫᱽᱨᱟᱹ ᱼᱼ
ᱟᱫᱚ
ᱩᱱᱟᱹᱜ ᱦᱚᱸ ᱵᱟᱭ ᱤᱭᱟᱹ ᱠᱚᱲᱟ ᱜᱤᱫᱽᱨᱟᱹ ᱠᱚᱲᱟ ᱜᱤᱫᱽᱨᱟᱹ ᱱᱟᱦᱚᱭ ᱼᱼ ᱩᱱᱤ ᱢᱟᱫᱽᱫᱷᱚᱢᱤᱠ ᱮᱭᱤᱪᱮᱥ ᱮᱢ ᱠᱟᱛᱮᱫ ᱫᱚ ᱴᱷᱤᱠ ᱜᱮᱭᱟ, ᱠᱤᱱᱛᱩ ᱠᱚᱲᱟ ᱜᱤᱫᱽᱨᱟᱹ ᱦᱚᱸ ᱧᱮᱞᱠᱚᱢ ᱼᱼ ᱠᱩᱲᱤ ᱜᱤᱫᱽᱨᱟᱹ ᱦᱚᱸ ᱧᱮᱞᱚᱠᱚᱢ᱾ ᱦᱟᱱᱮᱻ ᱱᱟᱭᱤᱴ ᱯᱨᱳᱜᱨᱟᱢ ᱦᱩᱭᱩᱜ ᱠᱟᱱᱟ ᱪᱟᱞᱟᱭ ᱱᱟ ᱠᱚ।
ᱦᱮᱸ
ᱥᱟᱹᱛ ᱮᱱ ᱛᱮᱠᱚ ᱪᱟᱞᱟᱣ ᱱᱟᱠᱚ ᱟᱭᱳᱵᱟᱵᱟ ᱫᱚ ᱵᱟᱠᱚ ᱤᱭᱟᱹ ᱟᱠᱚ ᱯᱟᱛᱛᱟ ᱦᱚᱸ ᱵᱟᱠᱚ ᱮᱢᱟ ᱠᱚᱣᱟ ᱪᱟᱞᱟᱣᱮᱱ ᱜᱮᱭᱟ ᱠᱚ।
ᱦᱮᱸ᱾
ᱟᱨ ᱟᱭᱳᱼᱵᱟᱵᱟ ᱪᱮᱫᱠᱟᱱ ᱠᱚ, ᱠᱮ ᱡᱟᱱᱮ? ᱟᱫᱚ ᱡᱩᱫᱤᱢ ᱢᱟᱱᱟᱭ ᱭᱟ, ᱦᱮᱸ ᱵᱟᱠᱚ ᱥᱚᱢᱟᱱ ᱜᱮᱭᱟ ᱡᱩᱫᱤᱢ ᱢᱟᱱᱟᱣ ᱢᱟᱱᱟᱭ ᱭᱟ ᱩᱱᱤ ᱡᱩᱫᱤ ᱵᱟᱝᱮ ᱟᱸᱡᱚᱢ ᱠᱮᱫᱟ ᱟᱫᱚ ᱩᱱᱤ ᱫᱚ ᱟᱢᱫᱚ ᱪᱮᱫ ᱮᱢ ᱢᱮᱛᱟᱭᱟ? ᱟᱨ ᱩᱱᱠᱩᱣᱟᱜ ᱦᱚᱸ ᱵᱩᱡᱽ ᱫᱚᱨᱠᱟᱨ ᱡᱮ, ᱱᱚᱰᱮᱧ ᱪᱟᱞᱟᱜ ᱠᱟᱱᱟ ᱦᱚᱲ ᱠᱚᱠᱚ ᱧᱮᱞᱮᱧᱟ। ᱪᱮᱫ ᱠᱚ ᱢᱮᱱᱟ ᱤᱧ ᱟᱭᱳᱼᱵᱟᱵᱟ ᱛᱟᱹᱠᱤᱱ ᱪᱮᱫ ᱠᱚ ᱢᱮᱛᱟ ᱠᱤᱱᱟᱹ? ᱡᱟᱦᱟᱸᱭ ᱡᱩᱫᱤ ᱵᱚᱛᱚᱨ ᱛᱟᱦᱮᱱ ᱛᱟᱭᱟ, ᱩᱱᱤ ᱫᱚ ᱡᱚᱛᱚᱭ ᱡᱟᱦᱱᱟᱜ ᱩᱱᱤ ᱵᱟᱭ ᱪᱟᱞᱟᱭ ᱜᱮᱭᱟᱭ। ᱞᱟᱹᱭᱟᱭ ᱤᱧᱫᱚ ᱵᱟᱹᱧ ᱪᱟᱞᱟᱜᱼᱟ ᱳ। ᱟᱨ ᱡᱟᱦᱟᱸᱭ ᱚᱱᱠᱟ ᱞᱮ ᱛᱟᱦᱮᱸ ᱪᱚᱱᱤᱡ ᱥᱮ, ᱯᱚᱨᱮ ᱧᱮᱞ ᱦᱩᱭᱩᱜᱼᱟ᱾ ᱚᱱᱟ ᱯᱚᱨᱮ ᱧᱮᱞ ᱧᱮᱞ ᱛᱮᱜᱮ ᱼᱼ ᱵᱮᱥᱤ ᱵᱟᱹᱲᱛᱤ ᱜᱚᱫᱚᱜᱼᱟ, ᱧᱮᱞ ᱵᱟᱹᱲ
ᱦᱮᱸ ᱦᱮᱸ᱾ ᱛᱚ ᱚᱱᱟ ᱠᱷᱟᱹᱛᱤᱨ ᱜᱮᱛᱚ ᱟᱵᱚ ᱥᱟᱱᱛᱟᱲ, ᱟᱨ ᱢᱟᱱᱮ ᱟᱵᱚ᱾ ᱢᱟᱱᱮ ᱟᱹᱰᱤ ᱜᱟᱱ ᱯᱟᱹᱪᱷᱞᱟᱹ ᱨᱮ ᱢᱮᱱᱟᱜ ᱠᱟᱜ ᱵᱚᱱᱟ ᱡᱚᱛᱚ ᱣᱟᱜ ᱵᱚ ᱛᱮ, ᱢᱟᱱᱮ ᱮᱴᱟᱜ ᱮᱴᱟ ᱠᱷᱚᱡ ᱫᱚ। ᱦᱮᱸ ᱚᱱᱠᱟ ᱮᱴᱟᱜ ᱮᱴᱟᱜ ᱠᱩᱡ ᱫᱚ ᱡᱮᱢᱚᱱ ᱩᱱᱠᱩ ᱫᱚ ᱚᱞᱚᱜ ᱯᱟᱲᱦᱟᱜ ᱛᱮ ᱥᱤᱠᱷᱱᱟᱹᱛ ᱜᱮᱭᱟ ᱠᱚ ᱵᱟᱲᱟᱭᱟ ᱟᱹᱰᱤ ᱠᱤᱪᱷᱩ, ᱚᱱᱟ ᱛᱮᱜᱮ ᱛᱚ ᱡᱟ ᱛᱟᱦᱚᱞᱮ ᱟᱵᱚᱣᱟᱜ ᱡᱟᱦᱟᱸ ᱢᱟᱱᱮ ᱚᱫᱷᱤᱠᱟᱨ ᱢᱮᱱᱟᱜ ᱟᱠᱟᱫᱟ, ᱚᱱᱟ ᱟᱵᱚ ᱵᱟᱝᱵᱚᱱ ᱧᱟᱢ ᱮᱫᱟ। ᱟᱫᱚ ᱚᱞᱚᱜ ᱯᱟᱱ ᱫᱚ ᱡᱩᱫᱤ ᱥᱮᱛᱟᱜ ᱠᱷᱚᱱᱟᱜ ᱦᱟᱺᱰᱤ ᱯᱟᱹᱣᱨᱟ ᱨᱮᱜᱮᱢ ᱡᱚᱵᱮ ᱠᱚᱜᱼᱟ ᱛᱚ ᱼᱼ ᱚᱱᱟ ᱠᱷᱟᱹᱛᱤᱨ ᱜᱮᱛᱚ ᱟᱵᱚ ᱢᱟᱱᱮ ᱪᱮᱫ ᱤᱧ ᱞᱟᱹᱭᱟ, ᱯᱤᱪᱷᱞᱟᱹ ᱨᱮᱜᱮ ᱢᱮᱱᱟᱜ ᱵᱚᱱᱟ
ᱩᱱᱤ ᱜᱤᱫᱽᱨᱟᱹ ᱵᱚᱭᱮᱥ ᱩᱱᱟᱹᱜ ᱵᱟᱝ ᱛᱟᱭ ᱥᱚᱞᱳ ᱥᱟᱛᱨᱚ ᱵᱚᱭᱮᱥ ᱦᱚᱸ ᱵᱟᱝ ᱛᱟᱭ ᱚᱱᱟᱛᱮᱢ ᱧᱮᱞᱟ ᱯᱟᱹᱣᱨᱟᱹ ᱦᱟᱺᱰᱤ ᱧᱩ ᱛᱮ ᱯᱟᱹᱣᱨᱟᱹ ᱵᱷᱟᱹᱴᱤ ᱨᱮᱜᱮᱢ ᱧᱮᱧᱟᱢᱮᱭᱟ᱾
ᱦᱮᱸ ᱥᱮᱛᱟᱜ ᱠᱷᱚᱱ ᱯᱟᱹᱣᱨᱟᱹ ᱴᱤ ᱨᱮ᱾
ᱟᱫᱚ ᱧᱮᱞ ᱦᱩᱭᱩᱜ ᱠᱟᱱᱟ ᱥᱮ, ᱵᱟᱝᱠᱷᱟᱱ ᱱᱤᱝᱠᱟᱹ ᱞᱟᱹᱭ ᱠᱟᱛᱟ ᱠᱚᱫᱚ ᱵᱮᱥᱤ ᱫᱚ ᱵᱟᱝ ᱠᱟᱱᱟ ᱥᱮ ᱧᱮᱞ ᱞᱮᱠᱷᱟᱱᱮᱢ ᱱᱤᱡᱮᱢ ᱨᱟᱜ ᱢᱮᱫ ᱛᱮ ᱛᱚᱠᱷᱚᱱᱮᱢ ᱞᱟᱹᱭᱟ ᱤᱧ ᱜᱮ ᱴᱷᱤᱠ ᱜᱮ ᱞᱟᱹᱭ ᱟᱠᱟᱫᱟᱭ ᱥᱮ ᱵᱟᱝ
ᱦᱮᱸ᱾
ᱛᱟᱦᱚᱞᱮ ᱢᱤᱫᱴᱟᱝ ᱠᱳᱥᱪᱮᱱ ᱞᱤᱧ ᱠᱩᱞᱤ ᱵᱮᱱᱟ?
ᱦᱮᱸ, ᱞᱟᱹᱭ ᱵᱮᱱ ᱾
ᱛᱟᱦᱚᱞᱮ, ᱟᱵᱮᱱ ᱜᱮ, ᱞᱟᱹᱭ ᱵᱮᱱ ᱯᱟᱹᱣᱨᱟᱹ ᱦᱟᱺᱰᱤ ᱤ ᱴᱷᱤᱼᱠ ᱟᱥᱮ ᱵᱟᱝ ᱴᱷᱤᱠᱟ? ᱢᱟᱱᱮ ᱚᱱᱟ ᱪᱮᱫ ᱠᱚ ᱞᱟᱹᱭᱟ ᱾ ᱫᱚᱦᱚ ᱭᱟᱠᱚ ᱡᱟᱦᱟ, ᱸ ᱚᱱᱟ ᱴᱷᱤᱠ ᱟᱥᱮ, ᱵᱟᱝ ᱠᱟᱱᱟ ᱾ ᱟᱨᱠᱤ, ᱡᱟᱦᱟᱸᱵᱚ, ᱵᱮᱵᱥᱟ ᱠᱟᱛᱮ ᱯᱟᱣᱨᱟᱹ ᱦᱮᱸ
ᱛᱚ, ᱟᱹᱞᱤᱧ ᱫᱚ, ᱱᱚᱣᱟ ᱜᱮᱞᱤᱧ ᱞᱟᱹᱭᱟ, ᱯᱟᱹᱣᱨᱟᱹ ᱫᱚ, ᱵᱟᱝ ᱜᱮ, ᱵᱟᱝ ᱵᱮᱥ ᱜᱮ ᱛᱚ, ᱦᱟᱺᱰᱤ ᱫᱚ ᱴᱷᱤᱠ ᱜᱮᱭᱟ, ᱛᱟᱵᱚ ᱾ ᱛᱚ, ᱱᱚᱣᱟᱜᱮᱧ ᱞᱟᱹᱭᱟ, ᱦᱟᱺᱰᱤ ᱫᱚ, ᱫᱚᱦᱚ ᱫᱚ, ᱫᱚᱦᱚ ᱜᱮ, ᱢᱟᱱᱮ ᱵᱚᱸᱜᱟ ᱵᱩᱨᱩ ᱡᱚᱠᱷᱚᱱᱼᱭᱟᱜ, ᱩᱱ ᱥᱚᱢᱚᱭ ᱜᱮ, ᱫᱚᱦᱚ ᱛᱚ, ᱚᱱᱟ ᱡᱮ ᱟᱨᱚ ᱮᱸᱼ ᱯᱟᱛᱟ ᱪᱷᱟᱛᱟ ᱨᱮ, ᱟᱠᱷᱨᱤᱧ ᱦᱩᱭᱩᱜᱼᱟ ᱾ ᱚᱱᱟ ᱫᱚ ᱟᱹᱞᱤᱧ ᱫᱚ, ᱵᱟᱝᱞᱤᱧ ᱞᱟᱹᱭᱟ ᱾ ᱠᱟᱱ ᱛᱟᱵᱤᱱ ᱚᱱᱟ ᱫᱚ, ᱟᱵᱚ ᱫᱚ, ᱦᱟᱺᱰᱤ ᱢᱤᱫᱴᱟᱝ, ᱢᱟᱱᱮ, ᱯᱟᱹᱦᱤᱞ ᱠᱚ, ᱞᱟᱹᱭᱟ, ᱚᱱᱟ ᱫᱚ ᱦᱟᱺᱰᱤ ᱫᱚ, ᱧᱩ ᱞᱟᱹᱜᱤᱫ ᱫᱚ, ᱵᱟᱠᱚ ᱫᱚᱦᱚᱭ ᱛᱟᱦᱮᱸ, ᱥᱩᱫᱷᱩ ᱢᱟᱱᱮ, ᱵᱚᱸᱜᱟ ᱠᱚ, ᱥᱩᱢᱩᱱ ᱞᱟᱹᱜᱤᱫ ᱛᱮᱠᱚ, ᱫᱚᱦᱚᱭ ᱾ ᱟᱫᱚ ᱟᱢ ᱫᱚ, ᱚᱱᱟ ᱧᱮᱞ ᱵᱚᱸᱜᱟᱼᱣᱟ ᱫᱚᱦᱚ ᱮᱫᱟᱢ ᱛᱚ, ᱦᱟᱺᱰᱤ ᱠᱟᱱᱟ ᱛᱚ ᱾ ᱟᱨᱚ, ᱟᱢ ᱦᱟᱴ ᱯᱟᱛᱟ ᱨᱮᱢ ᱟᱹᱠᱷᱨᱤᱧᱟ ᱛᱚ, ᱱᱤᱡᱮ ᱛᱮᱜᱮ ᱛᱚ, ᱱᱤᱡᱮᱨᱟᱜ, ᱮᱸᱜᱼ ᱚᱱᱠᱟᱱᱟᱜ ᱵᱟᱹᱲᱤᱡ ᱮᱢ ᱴᱤᱠᱟ. ᱭ ᱠᱟᱱᱟ ᱥᱮ? ᱱᱤᱡᱮ ᱛᱮ ᱛᱮᱜᱮᱱ ᱡᱟ, ᱚᱱᱟ ᱟᱨᱚ, ᱡᱟᱦᱟᱸ ᱵᱚᱸᱜᱟ ᱟᱢ ᱵᱚᱸᱜᱟ ᱞᱟᱹᱜᱤᱫ ᱡᱟᱦᱟ ᱦᱟᱺᱰᱤ ᱫᱚᱨᱠᱟᱨ, ᱚᱱᱟ ᱟᱨᱚ, ᱛᱚ, ᱦᱟᱺᱰᱤ ᱴᱩᱠᱩᱡ ᱟᱸ ᱪᱚᱰᱚᱨ ᱴᱩᱢᱟᱹ ᱨᱮ ᱵᱟᱢ ᱫᱚᱦᱚᱭ ᱨᱮᱦᱚᱸ ᱛᱚ, ᱚᱱᱟ ᱟᱨᱚ ᱯᱟᱛᱟ ᱨᱮᱢ, ᱟᱹᱠᱷᱨᱤᱧᱟ ᱾ᱦᱟᱴ ᱯᱟᱛᱟ ᱫᱚ ᱚᱱᱟ ᱜᱮ ᱟᱞᱤᱧ ᱞᱟᱭᱟ, ᱛᱚ, ᱵᱟᱝ ᱟᱠᱷᱨᱤᱧ ᱜᱮ ᱵᱮᱥᱟ ᱾
ᱦᱩᱸᱻ ᱾
ᱦᱟᱺᱰᱤ ᱯᱟᱹᱣᱨᱟᱹ, ᱟᱹᱵᱤᱱ, ᱟᱹᱵᱤᱱᱟᱜ ᱪᱮᱫ ᱢᱚᱛ ᱛᱮᱵᱤᱱ?
ᱟᱹᱞᱤᱧᱟᱜ ᱦᱚᱸ, ᱚᱱᱟ ᱜᱮ ᱢᱚᱛ ᱠᱟᱱᱟ, ᱜᱤᱫᱽᱨᱟᱹ ᱠᱚ, ᱢᱟᱱᱮ, ᱤᱛᱩᱱ ᱟᱥᱲᱟ ᱥᱮᱫ, ᱵᱟᱝ ᱪᱟᱞᱟᱣ ᱠᱟᱛᱮᱫ ᱦᱟᱺᱰᱤ, ᱵᱷᱟᱹᱴᱤ, ᱯᱟᱹᱣᱨᱟᱹ ᱵᱷᱟᱹᱴᱤ ᱜᱮ, ᱥᱮᱫ ᱜᱮ ᱵᱮᱥᱤ ᱠᱚ, ᱪᱟᱞᱟᱜ ᱠᱟᱱᱟ ᱾ ᱧᱮᱞ ᱮᱫ ᱠᱚ, ᱜᱮᱭᱟ ᱵᱮᱱ ᱛᱚ ᱾
ᱦᱮᱸ, ᱛᱚ, ᱚᱱᱟ ᱠᱚ, ᱵᱚᱱᱫᱚ ᱞᱮᱠᱷᱟᱱ ᱜᱮ, ᱦᱩᱸᱻ, ᱡᱟᱦᱟᱸᱭ ᱛᱚ ᱠᱤᱪᱷᱩ, ᱢᱟᱹᱭ ᱵᱟᱹᱵᱩ ᱛᱟᱠᱚ, ᱤᱛᱩᱱ ᱟᱥᱲᱟ ᱠᱚ, ᱪᱟᱞᱟᱜ ᱠᱚᱜ ᱾
ᱦᱩᱸᱻ ᱾
ᱚᱸᱨ-ᱲ, ᱚᱱᱚᱝᱠᱟ ᱦᱮᱸ ᱾
ᱩᱼᱳᱸᱻ ᱞᱟᱹᱭ ᱞᱮᱵᱮᱱ, ᱪᱮᱫ ᱵᱮᱱ ᱢᱮᱱᱮᱫ ᱛᱟᱦᱮᱸ?
ᱚᱱᱟ ᱠᱚ,